ᱦᱮᱞᱳ ᱡᱚᱦᱟᱨ ᱜᱮ ᱜᱚᱝᱠᱮ ᱦᱮᱸ ᱟᱸᱡᱚᱢᱚᱜ
ᱦᱚᱸ ᱦᱮᱸ ᱦᱮᱸ ᱟᱸᱡᱚᱢᱚᱜ ᱠᱟᱱ ᱜᱮᱭᱟ ᱡᱚᱦᱟᱨ ᱜᱮ ᱛᱚᱵᱮ ᱦᱮᱸᱥᱮ
ᱦᱳᱭ ᱡᱚᱦᱟᱨ ᱜᱮ ᱡᱚᱦᱟᱨ ᱜᱮ
ᱛᱮᱫᱚ ᱪᱤᱫ ᱠᱚᱯᱮ ᱯᱚᱨᱚᱵᱽ ᱛᱮᱭᱟᱨᱚᱜ ᱠᱟᱱᱟ?
ᱚ
ᱟᱞᱮ ᱱᱚᱛᱮ ᱫᱚ ᱜᱚᱝᱠᱮ ᱦᱟᱸᱜ ᱱᱚᱜᱼᱚᱭ ᱱᱤᱛᱚᱜ ᱫᱚ ᱦᱟᱸᱜ ᱱᱚᱜᱼᱚᱭ ᱠᱤᱪᱷᱩ ᱫᱤᱱ ᱛᱟᱭᱱᱚᱢ ᱠᱷᱟᱱ ᱜᱮ ᱦᱟᱸᱜ ᱛᱚ ᱟᱢᱵᱟᱵᱩ ᱯᱚᱨᱚᱵᱽ ᱥᱮᱴᱮᱨᱚᱜ ᱠᱟᱱᱟ ᱥᱮ ᱚᱱᱛᱮ ᱫᱚ ᱟᱢᱵᱟᱵᱚᱛᱤ ᱫᱚᱯᱮ ᱢᱟᱱᱟᱣ ᱜᱮᱭᱟ ᱥᱮ ᱵᱟᱝᱯᱮ ᱢᱟᱱᱟᱣ ᱜᱮᱭᱟ?
ᱟᱢᱵᱟᱵᱚᱛᱤ ᱫᱚ ᱵᱟᱞᱮ ᱢᱟᱱᱟᱣᱟ᱾ ᱢᱟᱱᱟᱣ ᱜᱮᱭᱟᱞᱮ ᱪᱚ ᱞᱮᱤᱠᱤᱱ ᱚᱱᱟ ᱛᱷᱚᱲᱟ ᱟᱢ ᱛᱷᱚᱲᱟ ᱟᱞᱜᱮ ᱯᱷᱮ ᱨᱚᱲ ᱫᱟ ᱥᱮ ᱚᱱᱟ ᱟᱞᱜᱮ ᱛᱷᱚᱲᱟ ᱵᱟᱝ ᱵᱩᱡᱷ ᱡᱷᱤᱱᱚᱜᱚᱜ ᱠᱟᱱ
ᱟᱢᱵᱟᱵᱚᱛᱤ ᱨᱮᱫᱚ ᱚᱱᱮ ᱚᱱᱮ ᱵᱟᱠᱚ ᱢᱮᱱᱟ ᱠᱟᱱᱴᱷᱟᱲ ᱠᱷᱟᱹᱡᱲᱤ ᱠᱚᱠᱚ ᱡᱚᱢᱟ᱾
ᱛᱟᱨᱯᱚᱨᱮ ᱯᱤᱴᱷᱟᱹ ᱞᱟᱴᱷᱟᱭᱟᱠᱚ ᱱᱚᱜ ᱱᱚᱝᱠᱟ ᱵᱟᱝ ᱦᱩᱭᱩᱜ ᱜᱮᱭᱟ ᱟᱯᱮ ᱥᱮᱫ ᱛᱮ ᱪᱮᱫ?
ᱟᱯᱮ ᱥᱮᱫ ᱫᱚ ᱚᱱᱟ ᱱᱚᱛᱩᱱ ᱯᱟᱹᱨᱥᱤ ᱵᱷᱮᱜᱟᱨ ᱧᱚᱜ ᱠᱟᱱᱟ ᱟᱞᱮ ᱥᱮᱱ ᱟᱞᱮ ᱫᱚ ᱜᱚᱢᱠᱮ ᱱᱚᱛᱮ ᱫᱚ ᱱᱮᱛᱟᱨ ᱫᱚ ᱦᱚᱸ ᱟᱴᱷᱚᱲᱟ ᱫᱤᱱ ᱠᱟᱨᱟᱢ ᱩ ᱠᱟᱨᱟᱢ
ᱚ ᱠᱟᱨᱟᱢ ᱦᱳᱭ ᱜᱚᱝᱠᱮ ᱟᱢᱵᱟᱵᱚᱛᱤ ᱛᱟᱭᱱᱚᱢ ᱜᱮᱸᱦᱟᱜ ᱠᱟᱨᱟᱢ ᱫᱚ ᱦᱩᱭᱩᱜᱼᱟ ᱟᱞᱮ ᱱᱚᱛᱮ ᱦᱚᱸ ᱠᱟᱨᱟᱢ ᱫᱚ ᱦᱩᱭᱩᱜ ᱜᱮ ᱜᱮᱭᱟ ᱢᱮᱱᱠᱷᱟᱱ ᱪᱮᱫ ᱤᱧ ᱢᱮᱱᱟ ᱜᱚᱢᱠᱮ ᱢᱟᱱᱮ ᱟᱞᱮ ᱟᱹᱛᱩ ᱨᱮᱫᱚ ᱵᱟᱝ ᱦᱩᱭᱩᱜ ᱜᱮᱭᱟ ᱪᱮᱫᱟᱜ ᱵᱟᱝᱢᱟ ᱟᱞᱮ ᱟᱹᱛᱩ ᱨᱮᱫᱚ ᱱᱚᱝᱠᱟ ᱠᱟᱱᱟ ᱜᱚᱝᱠᱮ ᱢᱟᱱᱮ ᱫᱤᱠᱩ ᱟᱛᱩ ᱨᱮ ᱦᱮᱸᱱᱟᱜ ᱞᱮᱭᱟ ᱦᱟᱸ ᱥᱟᱱᱛᱟᱲᱟᱜ ᱫᱚ ᱥᱟᱱᱛᱟᱲ ᱫᱚᱞᱮ ᱠᱚᱢ ᱜᱮᱭᱟ ᱟᱨ ᱪᱮᱫ ᱦᱳᱭ ᱦᱳ ᱦᱮᱸ ᱫᱤᱠᱩ ᱥᱟᱱᱛᱟᱲ ᱟᱹᱛᱩ ᱢᱮᱥᱟ ᱢᱟᱱᱮ ᱦᱮᱱᱟᱜ ᱞᱮᱭᱟ ᱟᱫᱚ ᱥᱟᱱᱛᱟᱲ ᱫᱚ ᱦᱟᱸᱜ ᱞᱮ ᱠᱚᱢ ᱜᱮᱭᱟ ᱛᱚ ᱪᱮᱫ ᱞᱮᱠᱟ ᱢᱮᱱ ᱠᱟᱜ ᱢᱮ ᱵᱟᱦᱟ ᱥᱚᱦᱨᱟᱭ ᱥᱟᱠᱨᱟᱛ ᱱᱚᱣᱟ ᱠᱚᱫᱚᱞᱮ ᱢᱟᱱᱟᱣ ᱜᱮᱭᱟ ᱚᱱᱟ ᱡᱟᱦᱟᱸ ᱞᱮᱠᱟ ᱟᱨᱚ ᱠᱟᱨᱟᱢ ᱢᱮᱱᱟᱜ ᱛᱟᱵᱚᱱᱟ ᱤᱭᱟᱹ ᱢᱟᱨᱟᱝ ᱢᱟᱨᱟᱝ ᱯᱚᱨᱚᱵᱽ ᱢᱮᱱᱟᱜ ᱛᱟᱵᱚᱱᱟ ᱠᱟᱨᱟᱢ ᱛᱟᱯᱚᱨᱮ ᱦᱩᱭᱱᱟ ᱫᱟᱸᱥᱟᱭ ᱛᱟᱯᱚᱨᱮ ᱢᱟᱜ ᱢᱚᱬᱮ ᱱᱚᱣᱟ ᱠᱚᱫᱚ ᱦᱟᱸᱜ ᱵᱟᱝᱞᱮ ᱢᱟᱱᱟᱣ ᱜᱮᱭᱟ ᱟᱞᱮ ᱫᱚ
ᱦᱚ
ᱚᱱᱟ ᱠᱚ ᱞᱟᱹᱜᱤᱫ ᱛᱮᱫᱚ ᱟᱭᱢᱟ ᱠᱤᱪᱷᱩ ᱞᱟᱜᱟᱜ-ᱟ ᱛᱚ
ᱦᱮᱸ ᱦᱮᱸ
ᱵᱟᱝ ᱜᱚᱢᱠᱮ ᱟᱞᱮ ᱱᱚᱛᱮ ᱫᱚ ᱚᱱᱟ ᱠᱟᱨᱚᱱ ᱫᱚᱥ ᱦᱟᱸᱜ ᱱᱚᱜᱼᱚᱭ ᱦᱟᱸᱜ ᱚᱱᱟ ᱡᱮ ᱡᱤᱛᱤᱭᱟ ᱠᱚ ᱵᱟᱝ ᱠᱚ ᱠᱚᱨᱟᱣᱟ ᱫᱤᱠᱩ ᱠᱚ ᱚᱱᱟ ᱥᱚᱢᱚᱭ ᱜᱮ ᱟᱞᱮ ᱫᱚ ᱠᱟᱨᱟᱢ ᱠᱚᱫᱚ ᱦᱩᱭᱩᱜ ᱜᱮᱭᱟ ᱛᱚ ᱟᱞᱮ ᱫᱚ ᱠᱟᱨᱟᱢ ᱫᱚ ᱟᱹᱰᱤ ᱡᱟᱹᱥᱛᱤ ᱞᱮ ᱢᱟᱱᱟᱣᱟ ᱢᱟᱱᱮ ᱯᱨᱚᱛᱮᱠ ᱥᱟᱞ ᱜᱮᱞᱮ ᱢᱟᱱᱟᱣᱟ ᱟᱞᱮ ᱫᱚ ᱚᱱᱟ ᱫᱚ
ᱦᱳᱭ ᱦᱳᱭ
ᱚᱱᱟ ᱠᱟᱨᱟᱢ ᱤᱭᱮ ᱵᱚᱸᱜᱟ ᱨᱮᱜᱮ ᱟᱨ ᱚᱱᱟ ᱡᱮ ᱵᱚᱸᱜᱟ ᱦᱩᱭᱩᱜ ᱠᱟᱱᱟ᱾ ᱚᱱᱟᱫᱚ ᱥᱮ ᱟᱞᱮ ᱫᱚ ᱱᱚᱛᱮ ᱫᱚ ᱟᱫᱷᱟᱱ ᱥᱮᱱ ᱫᱚ ᱠᱚ ᱢᱟᱱᱟᱣ ᱜᱮᱭᱟ ᱞᱮᱠᱤᱱ ᱟᱞᱮ ᱥᱮᱱ ᱫᱚ ᱠᱩᱲᱤ ᱜᱤᱫᱟᱹᱨ ᱠᱚ ᱢᱟᱱᱟᱣᱟ᱾ ᱢᱟᱱᱮ ᱰᱟᱝᱣᱟ ᱠᱩᱲᱤ ᱜᱤᱫᱟᱹᱨᱟᱹ
ᱦᱮᱸ ᱦᱮᱸ ᱦᱳᱭ ᱜᱚᱝᱠᱮ ᱡᱟᱦᱟᱸ ᱞᱮᱠᱟᱢ ᱢᱮᱱ ᱠᱮᱫ ᱰᱟᱝᱜᱩᱟᱹ ᱠᱩᱲᱤ ᱜᱤᱫᱟᱹᱨᱟᱹ ᱟᱞᱮ ᱱᱚᱛᱮ ᱦᱩᱭᱩᱜ ᱜᱮᱭᱟ ᱠᱟᱨᱟᱢ ᱫᱚ ᱢᱮᱱᱠᱷᱟᱱ ᱠᱷᱟᱱ ᱚᱱᱮᱧ ᱢᱮᱱ ᱠᱮᱫ ᱞᱮᱠᱟ ᱟᱞᱮ ᱟᱛᱩ ᱨᱮᱫᱚ ᱵᱟᱝ ᱦᱳᱭᱳ ᱜᱮᱭᱟ ᱯᱟᱥᱮᱨ ᱟᱛᱩᱨ ᱠᱚᱨᱮ ᱧᱮᱞ ᱵᱟᱲᱟ ᱪᱟᱞᱟᱣ ᱦᱩᱭ ᱠᱟᱱᱟ᱾ ᱛᱚ ᱮᱦᱚᱵ ᱠᱷᱚᱱ ᱢᱩᱪᱟᱹᱫ ᱦᱟᱹᱵᱤᱡ ᱫᱚ ᱵᱟᱝ ᱧᱮᱞ ᱦᱩᱭᱩ ᱟᱠᱟᱱ ᱨᱮᱦᱚᱸ ᱛᱚ ᱠᱤᱪᱷᱩ ᱠᱤᱪᱷᱩ ᱫᱚ ᱢᱟᱱᱮ ᱵᱟᱰᱟᱭ ᱢᱮᱱᱟᱜᱼᱟ ᱟᱨ ᱪᱮᱫ ᱠᱟᱨᱟᱢ ᱫᱚ ᱢᱟᱱᱮ ᱚᱱ ᱰᱟᱺᱜᱣᱟᱹ ᱠᱩᱲᱤ ᱜᱤᱫᱟᱹᱨ ᱜᱮᱠᱚ ᱠᱚᱨᱟᱣᱟ
ᱦᱮᱸ ᱦᱮᱸ ᱟᱨ ᱜᱚᱢᱠᱮ ᱟᱞᱮ ᱫᱚ ᱱᱚᱛᱮ ᱫᱚ ᱮᱠᱫᱚᱢ ᱩᱱᱠᱩ ᱰᱟᱺᱜᱣᱩ ᱠᱩᱲᱤ ᱜᱤᱫᱽᱨᱟᱹᱨ ᱠᱚ ᱪᱟᱞᱟᱣᱮᱱ ᱜᱮ ᱚᱱᱟ ᱡᱟᱦᱟᱸᱥᱱ ᱢᱟᱱᱮ ᱜᱤᱛᱤᱞ ᱠᱚ ᱢᱮ ᱢᱮᱱᱟᱜᱼᱟ᱾ ᱠᱚ ᱪᱟᱞᱟᱜᱼᱟ ᱟᱨ ᱢᱟᱱᱮ ᱤᱭᱟᱹ ᱫᱤᱱ ᱤᱭᱟᱹ ᱢᱟᱱᱮ ᱫᱤᱱ ᱫᱚ ᱵᱟᱝ ᱚᱱᱟ ᱠᱚ ᱦᱟᱭᱨᱟ ᱡᱮ ᱚᱱᱟ ᱡᱟᱣᱟᱨ ᱰᱟᱹᱞᱤ ᱚᱱᱟ ᱫᱚ ᱯᱷᱩᱴ ᱫᱤᱱ ᱡᱮᱭᱥᱮᱱᱟ᱾ ᱯᱮ ᱫᱤᱱ ᱦᱩᱭᱱᱟ, ᱢᱚᱬᱮ ᱫᱤᱱ ᱦᱩᱭᱱᱟ, ᱥᱟᱛ ᱫᱤᱱ ᱦᱩᱭᱱᱟ ᱱᱚ ᱫᱤᱱ ᱛᱚ ᱟᱞᱮ ᱥᱮᱱ ᱫᱚ ᱡᱟᱹᱥᱛᱤ ᱠᱚ ᱦᱟᱭᱨᱟᱜ ᱚᱱᱟ ᱢᱚᱬᱮ ᱫᱤᱱ ᱨᱮᱱᱟᱜ ᱠᱤ ᱱᱮᱛᱟᱨ ᱫᱚ ᱟ ᱠᱚᱵ ᱵᱩᱡ ᱠᱚ ᱛᱟᱦᱮᱟᱱ ᱠᱟᱱᱟ ᱥᱮ ᱫᱤᱱ ᱫᱚ ᱪᱟᱞᱟᱜ ᱡᱟᱹᱥᱛᱤ ᱧᱚᱜᱚᱜ ᱠᱟᱱᱟ ᱚᱱᱟᱛᱮ ᱱᱚᱣᱟ ᱫᱤᱱ ᱠᱚ ᱦᱤᱨᱱᱟ ᱟᱯᱮ ᱥᱮᱱ ᱫᱚ ᱚᱱᱛᱮ ᱫᱚ ᱞᱟᱜᱽᱵᱷᱟᱜᱽ ᱪᱤᱞᱤ ᱡᱫᱟᱜ ᱫᱤᱱ ᱨᱮᱱᱟᱜ ᱠᱚ ᱦᱤᱨ ᱫᱟ ᱦᱮᱸ ᱥᱮ ᱪᱮᱫ ᱞᱮᱠᱟ ᱚᱱᱛᱮ ᱫᱚ?
ᱟᱸᱼ ᱜᱚᱢᱠᱮ ᱚᱱᱟ ᱫᱚ ᱦᱟᱸᱜ ᱵᱟᱹᱧ ᱵᱟᱲᱟᱭᱟ ᱚᱱᱮ ᱡᱟᱦᱟᱸ ᱞᱮᱠᱟᱧ ᱢᱮᱛᱟᱜ ᱢᱮ ᱛᱚ᱾ ᱧᱮᱞ ᱟᱠᱟᱫ ᱠᱚᱣᱟᱧ ᱡᱮ ᱚᱱᱟ ᱰᱟᱺᱜᱣᱟᱹ ᱠᱩᱲᱤ ᱜᱤᱫᱟᱹᱨ ᱚᱱᱟᱼᱼ ᱢᱤᱫᱴᱮᱡ ᱰᱟᱹᱞᱣᱟᱹᱜ ᱨᱮ ᱪᱮᱫ ᱚᱱᱟ ᱠᱟᱨᱟᱢ ᱦᱟᱹᱨ ᱠᱟᱛᱮᱜ ᱠᱚ ᱟᱹᱜᱩᱭᱟ᱾ ᱚᱱᱟ ᱪᱮᱫ ᱫᱟᱨᱮ ᱪᱚᱝ ᱛᱟᱦᱮᱱᱟ ᱤ ᱵᱟᱹᱧ ᱵᱟᱲᱟᱭᱟ᱾ ᱠᱟᱨᱟᱢ ᱫᱟᱨᱮ ᱫᱚ ᱵᱟᱝ ᱜᱚᱝᱠᱮ ᱚᱱᱟ ᱪᱮᱫ ᱫᱟᱹᱞ ᱠᱚᱪᱚᱝ ᱛᱟᱦᱮᱱᱟ ᱜᱚᱝᱠᱮ᱾ ᱚᱱᱟ ᱨᱮᱫᱚ ᱚᱱᱟ ᱰᱟᱹᱞᱣᱟᱹᱜ ᱨᱮ ᱡᱟᱦᱟᱸ ᱛᱟᱦᱮᱸ
ᱚ ᱜᱚᱝᱠᱮ ᱚᱱᱟ ᱫᱚ ᱚᱱᱟ ᱫᱚ ᱱᱚᱣᱟ ᱠᱟᱛᱦᱟ ᱠᱟᱱᱟ ᱦᱸ ᱟᱹᱞᱤᱧ ᱞᱤᱧ ᱞᱟᱹᱭᱮᱫᱟ ᱦᱮᱸ ᱥᱮ ᱚᱱᱟ ᱡᱮ ᱚᱱᱟ ᱫᱚ ᱢᱤᱫᱴᱮᱱ ᱡᱮ ᱟᱠᱚ ᱫᱚ ᱰᱟᱹᱞᱤ ᱫᱚᱠᱚ ᱤᱫᱤ ᱜᱮᱭᱟ ᱞᱮᱠᱤᱱ ᱚᱱᱟ ᱡᱮ ᱢᱩᱞ ᱰᱟᱹᱞᱤ ᱢᱤᱫᱴᱮᱱ ᱛᱟᱦᱮᱱᱟ ᱥᱮ ᱚᱱᱟ ᱫᱚ ᱢᱟᱺᱡᱷᱤᱦᱟᱨᱟᱼᱜ ᱠᱟᱱᱟ᱾ ᱠᱚ ᱤᱫᱤᱭᱟ ᱦᱮᱸᱥᱮ ᱛᱚ ᱚᱱᱟᱨᱮ ᱪᱤᱠᱟᱹᱭᱟ ᱚᱱᱟ ᱫᱚ ᱢᱟᱺᱡᱷᱤ ᱠᱚ ᱠᱷᱚᱡᱮᱭᱟ ᱚᱱᱟᱨᱮ ᱛᱟᱦᱮᱱᱟ ᱵᱩᱴ ᱛᱟᱦᱮᱱᱟ ᱮ ᱦᱚᱲᱮ ᱛᱟᱦᱮᱱᱟ ᱟᱨᱚ ᱚᱱᱟ ᱫᱟᱹᱞᱮ ᱮᱢᱟᱱ ᱚᱱᱟ ᱛᱟᱦᱮᱱᱟ ᱡᱮ ᱩᱱᱨᱮᱵᱚᱱ ᱮᱨᱟ ᱚᱱᱟ ᱠᱚᱜᱮ ᱡᱮᱢᱚᱱ ᱦᱟᱨᱟᱜᱼᱟ᱾ ᱚᱱᱟ ᱫᱚ ᱪᱤᱠᱟᱹᱭᱟᱠᱚ ᱚᱱᱟ ᱫᱚ ᱡᱚᱛᱚ ᱰᱟᱝᱜᱩᱟᱹ ᱠᱩᱲᱤ ᱢᱮᱥᱟ ᱠᱟᱛᱮ ᱛᱮ ᱠᱚ ᱪᱟᱞᱟᱣᱮᱱ ᱜᱮ ᱠᱚ ᱱᱚᱛᱮ ᱟᱞᱮ ᱥᱮᱱ ᱫᱚ ᱪᱟᱞᱟᱜ ᱠᱟᱱᱟ ᱠᱚ ᱠᱷᱟᱸᱡᱚ ᱨᱮ
ᱦᱮᱸ ᱠᱷᱟᱸᱡᱚ ᱨᱮ ᱵᱟᱠᱷᱟᱡ ᱜᱟᱰᱟ ᱨᱮᱠᱚ ᱪᱟᱞᱟᱜᱼᱟ᱾ ᱡᱟᱦᱟᱸᱨᱮ ᱜᱤᱛᱤᱞ ᱢᱮᱱᱟᱜᱼᱟ᱾
ᱜᱤᱛᱤᱞ ᱢᱮᱱᱟᱜᱼᱟ ᱟᱨ ᱡᱟᱦᱟᱸ ᱫᱟᱜ ᱨᱮ ᱡᱥᱮ ᱚᱱ ᱚᱱᱛᱮ ᱩᱱᱠᱩ ᱡᱚᱵᱮ ᱠᱟᱛᱮ ᱠᱚ ᱦᱮᱡ ᱮᱱ
ᱦᱮᱸ
ᱟᱨ ᱦᱮᱸ ᱱᱤᱭᱟᱹ ᱠᱚ ᱟᱨ ᱚᱱᱟ ᱠᱚ ᱡᱟᱜᱟ ᱵᱟᱲᱟ ᱠᱮᱫᱜᱮ ᱟᱨᱚ ᱚᱱᱠᱟᱟᱜ ᱜᱮ ᱫᱷᱚᱠ ᱟᱨᱚ ᱯᱷᱮᱨ ᱞᱟᱦᱟ ᱥᱮᱱ ᱦᱮᱱᱟᱜ ᱛᱟᱠᱚ ᱜᱮᱭᱟ ᱡᱮᱠᱷᱚᱱ ᱢᱚᱬᱮ ᱫᱤᱱ ᱨᱮᱱᱟᱜ ᱠᱟᱱᱟ ᱛᱚ ᱢᱬᱮ ᱫᱤᱱ ᱛᱚ ᱠᱩᱲᱟᱹ ᱨᱮᱱᱟᱜ ᱠᱟᱱᱟ ᱥᱮ ᱛᱚ ᱨᱚᱡᱤ ᱠᱚ ᱡᱟᱜᱟᱣᱟ ᱦᱮᱡ ᱮᱱ ᱜᱮᱠᱚ ᱥᱮᱛᱟᱜ ᱨᱮ ᱛᱤᱠᱤᱱ ᱠᱚᱨᱮ ᱟᱨ ᱠᱚ ᱫᱚᱠᱚ ᱡᱟᱜᱟᱣ ᱜᱮ ᱤᱭᱟᱹ ᱠᱚ
ᱡᱟᱜᱟᱣ ᱫᱚ ᱜᱚᱝᱠᱮ ᱚᱠᱟᱞᱮᱠᱟ ᱠᱚ ᱡᱟᱜᱟᱣᱟ ᱢᱟᱱᱮ ᱚᱱᱟ ᱡᱟᱦᱟᱸ ᱨᱮᱠᱚ ᱤᱭᱟᱹᱣ ᱠᱟᱫᱟ ᱟᱨ ᱪᱮᱫ ᱚ? ᱮᱸ ᱮᱸ ᱡᱟᱝ ᱠᱚ ᱮᱢ᱾ ᱮᱨ ᱠᱟᱫᱟᱜ ᱚᱱᱟ ᱚ ᱰᱟᱹᱞᱣᱟᱹᱜ ᱨᱮ ᱟᱨ ᱪᱮᱫ ᱦᱳᱣ ᱚᱱᱟ ᱠᱚ ᱡᱟᱜᱟ ᱟ ᱥᱮ
ᱦᱮᱸ ᱜᱚᱝᱠᱮ ᱚᱱᱟ ᱫᱚ ᱡᱮᱢᱚᱱ ᱡᱥᱮ ᱰᱟᱹᱞᱩᱣᱟᱜ ᱨᱮᱠᱚ ᱵᱟᱦᱟ ᱠᱚ ᱥᱟᱡᱟᱣ ᱠᱟᱫᱟ ᱟᱨ ᱚᱱᱟ ᱠᱚ ᱮᱨ ᱚᱱᱟ ᱫᱚᱠᱚ ᱫᱚᱦᱚᱭᱟ ᱮᱠᱪᱩᱭᱮᱞᱤ ᱟᱞᱮ ᱫᱚᱞᱮ ᱫᱚᱦᱚ ᱠᱟᱜ ᱠᱟᱱᱟ ᱢᱟᱺᱡᱷᱤ ᱚᱲᱟᱜ ᱨᱮ ᱚᱱᱟᱠᱚ ᱢᱟᱺᱡᱷᱤ ᱚᱲᱟᱜ ᱠᱷᱚᱱ ᱩᱰᱩᱠᱜᱮ ᱟᱨ ᱢᱟᱺᱡᱷᱤ ᱚᱲᱟᱜ ᱚᱱᱟ ᱠᱩᱞᱤ ᱨᱮᱜᱮ ᱚᱸᱰᱮ ᱫᱚ ᱢᱟᱱᱮ ᱜᱩᱨᱤᱡ ᱪᱤᱠᱟᱹᱬ ᱠᱟᱛᱮᱜ ᱠᱚ ᱡᱟᱨᱣᱟᱭᱮᱱ ᱜᱮ ᱟᱨ ᱠᱚ ᱫᱚᱦᱚ ᱠᱮᱫ ᱜᱮ ᱟᱨ ᱚᱱᱠᱟ ᱥᱟᱵ ᱥᱟᱵ ᱛᱮᱠᱚ ᱮᱱᱮᱡ ᱤᱫᱤᱭᱟ ᱟᱨᱠᱚ ᱥᱮᱨᱮᱧ ᱤᱫᱤᱭᱟᱠᱚ ᱟᱨᱠᱚ ᱟᱹᱪᱩᱨ ᱤᱫᱤᱭᱟᱠᱚ᱾
ᱟᱪᱪᱷᱟ ᱚᱱᱮ ᱚᱱᱠᱟ ᱠᱚ ᱡᱟᱜᱟᱣᱟ ᱛᱟᱦᱞᱮ ᱜᱚᱝᱠᱮ ᱪᱮ ᱵᱟᱝ?
ᱦᱮᱸ ᱼ ᱟᱨ ᱚᱱᱟ ᱡᱟᱜᱟ ᱯᱚᱨᱮ ᱫᱚ ᱪᱤᱠᱟᱹᱭᱮᱱᱟ ᱡᱮᱭᱥᱮ ᱟᱜᱟᱨ ᱯᱟᱸᱪ ᱫᱤᱱ ᱨᱮᱱᱟᱜ ᱠᱟᱱᱟ ᱛᱚ ᱯᱮ ᱫᱤᱱ ᱫᱚᱠᱚ ᱡᱟᱜᱟᱣ ᱠᱮᱫ ᱜᱮ ᱟᱨ ᱯᱩᱱ ᱫᱤᱱ ᱦᱤᱞᱳᱜ ᱫᱚ ᱩᱯᱟᱹᱥ ᱠᱟᱜᱼᱟ ᱠᱚ ᱩᱯᱟᱹᱥ ᱦᱤᱞᱳᱜ ᱫᱚᱠᱚ ᱡᱟᱜᱟᱣ ᱠᱮᱫ ᱜᱮ ᱟᱨᱚ ᱯᱷᱮᱨ ᱫᱚ ᱥᱟᱡᱟᱣ ᱥᱟᱯᱲᱟᱣ ᱠᱟᱛᱮ ᱠᱚ ᱪᱟᱞᱟᱣᱮᱱ ᱜᱮᱭᱟ ᱦᱟᱱᱛᱮ ᱮᱫᱚᱢ ᱢᱟᱱᱮ ᱵᱟᱡᱟᱨ ᱠᱚᱥᱮᱱ ᱤᱭᱟᱹ ᱵᱟᱲᱟ ᱞᱟᱹᱜᱤᱫ ᱥᱟᱯᱲᱟᱣ ᱵᱟᱲᱟ ᱞᱟᱹᱜᱤᱫ ᱟᱨ ᱪᱮ ᱚᱱᱟ ᱡᱮᱥᱮ ᱟᱠᱚ ᱠᱚ ᱥᱟᱯᱟᱵ ᱵᱟᱲᱟ ᱟᱜ ᱚᱱᱟ ᱠᱚ ᱡᱮ ᱯᱩᱡᱟᱹ ᱜᱷᱟᱹᱲᱤ ᱡᱟᱦᱟᱱᱟᱜ ᱠᱚ ᱞᱟᱜᱟᱜ ᱠᱟᱱᱟ ᱚᱱᱟ ᱵᱟᱝ ᱠᱚ ᱢᱮᱫᱟᱜ ᱠᱟᱱᱟ ᱯᱩᱡᱟᱹ ᱜᱩᱲᱤ ᱡᱮ ᱚᱱᱟ ᱠᱚ ᱪᱚᱰᱚᱨ ᱵᱟᱲᱟ
ᱦᱮᱸᱼ
ᱮᱸᱼ ᱛᱚᱣᱟ ᱠᱚ ᱦᱩᱭᱮᱱ ᱛᱟᱢᱟ ᱟᱨ ᱟᱠᱚᱣᱟᱜ ᱥᱟᱯᱟᱯ ᱠᱚ ᱦᱚᱨᱚᱜ ᱵᱟᱸᱫᱮ ᱠᱚᱜ ᱚᱱᱟ ᱠᱚ ᱠᱤᱨᱤᱧ ᱞᱟᱹᱜᱤᱫ ᱠᱚ ᱪᱟᱞᱟᱜ ᱠᱟᱱᱟ᱾ ᱫᱚ ᱡᱮ ᱦᱤᱞᱳᱜ ᱠᱚ ᱯᱩᱡᱟᱹᱭᱟᱠᱚ
ᱦᱮᱸ
ᱤᱱᱟᱹ ᱦᱤᱞᱳᱜ ᱫᱚ ᱜᱚᱝᱠᱮ ᱠᱚ ᱪᱟᱞᱟᱜ ᱠᱟᱱᱟ ᱟᱨ ᱟᱞᱮ ᱦᱮᱱᱟᱜ ᱞᱮᱭᱟ ᱡᱮᱭᱥᱮ ᱟᱞᱮ ᱠᱚᱫᱚ ᱡᱟᱦᱟᱸᱭ ᱰᱟᱹᱝᱜᱩᱣᱟᱹᱠᱚᱲᱟ ᱜᱤᱫᱽᱨᱟᱹ ᱦᱮᱱᱟᱜ ᱞᱮᱭᱟ ᱟᱞᱮ ᱫᱚ ᱪᱟᱞᱟᱜ ᱠᱟᱱᱟᱞᱮ ᱚᱱᱟ ᱮᱫᱚᱢ
ᱟᱪᱪᱷᱟ ᱜᱚᱝᱠᱮ ᱢᱤᱫᱴᱮᱱ ᱠᱟᱛᱷᱟᱧ ᱢᱮᱱᱫᱟ ᱟᱪᱪᱷᱟ ᱡᱟᱦᱟᱸᱞᱮᱠᱟᱢ ᱢᱮᱱ ᱠᱮᱫ ᱡᱮ ᱠᱟᱨᱟᱢ ᱫᱚ ᱟᱪᱪᱷᱟ ᱜᱚᱝᱠᱮ ᱛᱤᱱᱟᱹᱜ ᱫᱤᱱ ᱠᱚ ᱢᱟᱱᱟᱣᱟ ᱤᱧ ᱫᱚ ᱵᱟᱰᱟᱭ ᱵᱟᱹᱱᱩᱜ ᱛᱤᱧᱟᱹ ᱪᱮᱫᱠᱟ ᱡᱟᱦᱟᱸ ᱞᱮᱠᱟᱢ ᱢᱮᱱ ᱢᱚᱬᱮ ᱫᱤᱱ ᱢᱟᱱᱮ ᱵᱷᱤᱱᱟᱹ ᱵᱷᱤᱱᱟᱹ ᱡᱟᱭᱜᱟ ᱨᱮ ᱵᱷᱤᱱᱟᱹ ᱵᱷᱤᱱᱟᱹ ᱞᱮᱠᱟᱠᱚ ᱢᱟᱱᱟᱣ ᱪᱮ ᱥᱮ ᱚᱠᱟᱞᱮ ᱞᱮᱠᱟ?
ᱵᱟᱝᱠᱮ ᱱᱚᱣᱟ ᱫᱚ ᱪᱮᱞᱮᱠᱟ ᱠᱚ ᱢᱟᱱᱟᱣ ᱫᱟᱲᱮᱭᱟᱜᱼᱟ ᱡᱮᱭᱥᱮ ᱚᱱᱮ ᱵᱟᱹᱧ ᱢᱮᱱᱠᱮᱫ ᱯᱮ ᱫᱤᱱ ᱨᱮᱱᱟᱜ ᱵᱮᱱ ᱢᱟᱱᱟᱣ ᱫᱟᱲᱮᱭᱟᱜᱼᱟ ᱢᱚᱬᱮ ᱫᱤᱱ ᱨᱮᱱᱟᱜ ᱦᱚᱸ᱾ ᱟᱨ ᱥᱟᱛ ᱫᱤᱱ ᱨᱮᱱᱟᱜ ᱦᱚᱸ ᱟᱨ ᱱᱚ ᱫᱤᱱ ᱨᱮᱱᱟᱜ ᱦᱚᱸ ᱟᱨ ᱟᱫᱷᱤᱠ ᱥᱮ ᱟᱫᱷᱤᱠ ᱦᱩᱭᱩᱜ ᱠᱟᱱᱟ ᱵᱟᱨᱚ ᱫᱤᱱ ᱨᱮᱱᱟᱜ ᱠᱚ ᱢᱟᱱᱟᱣᱮᱫ ᱫᱟ᱾
ᱚ
ᱛᱚ ᱱᱮᱛᱟᱨ ᱡᱟᱹᱥᱛᱤ ᱫᱚ ᱧᱮᱞᱚᱜ ᱠᱟᱱᱟ ᱠᱤ ᱟᱞᱮ ᱫᱚᱞᱮ ᱢᱟᱱᱟᱣᱮᱫ ᱜᱮᱭᱟ ᱯᱟᱸᱪ ᱫᱤᱱ ᱢᱚᱬᱮ ᱫᱤᱱ ᱨᱮᱱᱟᱜ᱾
ᱦᱮᱸ ᱟᱪᱪᱷᱟ ᱢᱚᱬᱮ ᱫᱤᱱ ᱯᱮ ᱢᱟᱱᱟᱣ ᱮᱫᱟ ᱜᱚᱝᱠᱮ ᱛᱚ ᱢᱚᱬᱮ ᱫᱤᱱ ᱢᱚᱲᱮ ᱫᱤᱱ ᱨᱮ ᱚᱱᱟ ᱡᱟᱦᱟᱸ ᱯᱩᱭᱞᱩ ᱢᱟᱦᱟ ᱫᱚᱥᱟᱨ ᱢᱟᱦᱟ ᱛᱮᱥᱟᱨ ᱢᱟᱦᱟ ᱯᱩᱱᱟᱜ ᱢᱟᱦᱟ ᱢᱚᱬᱮ ᱢᱟᱦᱟ ᱢᱟᱦᱟ
ᱦᱮᱸ ᱚᱱᱟ ᱫᱚ ᱦᱤᱛᱚᱜ ᱫᱚ ᱧᱩᱛᱩᱢ ᱛᱚ ᱵᱟᱹᱞᱤᱧ
ᱚ ᱦᱳᱭ ᱜᱚᱢᱠᱮ
ᱮᱱᱦᱤᱞᱳᱜ ᱢᱟᱱᱮ ᱥᱚᱧᱡᱳᱜ ᱥᱚᱧᱡᱚᱜ ᱤᱭᱟᱹ ᱠᱚ ᱢᱮᱛᱟᱜ ᱠᱟᱱᱟ ᱫᱚ ᱩᱯᱟᱹᱥ ᱠᱟᱜᱼᱟ ᱠᱚ ᱟᱨ ᱯᱩᱡᱟᱹᱭᱟᱠᱚ ᱟᱹᱭᱩᱵ᱾
ᱦᱮᱸ ᱯᱩᱭᱞᱳ ᱦᱤᱞᱳ ᱟᱨ ᱪᱮ ᱵᱟᱝ?
ᱯᱩᱭᱞᱩ ᱦᱤᱞᱳᱜ ᱫᱚ ᱵᱟᱝ ᱟ ᱞᱟᱥᱴ ᱦᱤᱞᱳᱜ ᱵᱚᱸᱜᱟ ᱦᱤᱞᱳᱜ᱾
ᱚ ᱟᱪᱪᱷᱟ ᱦᱩᱸ ᱦᱮ ᱜᱚᱢᱠᱮ ᱪᱮᱫ ᱮᱢ ᱢᱮᱱᱮᱫ ᱛᱟᱞᱟᱝ ᱛᱟᱦᱮᱸᱜ ᱤᱱᱟᱹ ᱛᱟᱭᱱᱚᱢ ᱞᱟᱹᱭ ᱛᱟᱞᱟᱝ ᱢᱮ᱾
ᱚ ᱚᱱᱟᱛᱮ ᱟᱞᱮ ᱡᱚᱠᱷᱚᱱ ᱞᱮ ᱯᱩᱡᱟᱭᱟ ᱤᱱᱟᱹ ᱦᱤᱞᱳᱜ ᱫᱚ ᱮᱠᱮᱱ ᱠᱚᱲ ᱜᱤᱫᱽᱨᱟᱹ ᱢᱟᱱᱮ ᱰᱟᱹᱝᱜᱩᱣᱟᱹ ᱠᱚᱲᱟ ᱜᱤᱫᱟᱹᱨ
ᱦᱮᱞᱳ ᱦᱮᱸ ᱦᱮᱸ
ᱯᱤ ᱜᱟᱹᱰᱤ ᱪᱟᱞ ᱡᱚᱲᱟ ᱠᱟᱨᱚᱱ ᱛᱟᱦᱮᱱᱟ ᱟᱨ ᱚᱱᱟ ᱫᱚ ᱠᱚᱲᱟ ᱜᱟᱹᱨ ᱜᱮ ᱩᱱᱤ ᱫᱚ ᱰᱟᱹᱝᱣᱟᱹ ᱚᱱᱟ ᱠᱟᱨᱟᱢ ᱫᱚᱭ ᱟᱹᱜᱩᱭᱟ ᱩᱱᱤ ᱠᱟᱨᱟᱢ
ᱦᱮᱞᱳ ᱜᱚᱢᱠᱮ ᱢᱮᱱᱫᱟᱞᱤᱧ ᱤᱭᱟᱹ ᱚ ᱱᱮᱴᱚᱣᱟᱨᱠ ᱡᱟᱹᱱᱤᱡ ᱠᱟᱹᱴᱤᱡ ᱮ ᱮᱸᱴᱠᱮᱴᱚᱬᱮ ᱦᱩᱭᱩᱜ ᱠᱟᱱ ᱛᱟᱞᱟᱝᱼᱟ ᱛᱚ ᱴᱷᱤᱠᱜᱮᱭᱟ ᱢᱟ ᱞᱟᱹᱭ ᱛᱟᱞᱟᱝ ᱢᱮ ᱢᱟᱱᱮ ᱚᱠᱟ ᱚᱠᱟ ᱡᱚᱠᱷᱚᱱ ᱪᱚᱝ ᱟᱸᱡᱚᱢᱚᱜ ᱠᱟᱱᱟ ᱟᱨ ᱚᱠᱟ ᱚᱠᱟ ᱡᱚᱠᱷᱚᱡ ᱪᱚᱝ ᱢᱟᱱᱮ ᱵᱟᱝ ᱟᱸᱡᱚᱢ ᱜᱚᱫᱚᱜ ᱠᱟᱱᱟ ᱦᱚᱸ ᱱᱚᱝᱠᱟ ᱦᱩᱭᱩᱜ ᱠᱟᱱᱟ ᱟᱨ ᱪᱮᱫ
ᱤᱧ ᱱᱤᱛᱚ ᱦᱮᱱᱟᱜ ᱛᱤᱧ ᱜᱮᱭᱟ ᱴᱟᱣᱟᱨ ᱫᱚ
ᱦᱚᱸ ᱤᱧ ᱦᱚᱸ ᱜᱚᱝᱠᱮ ᱢᱮᱱᱟᱜ ᱛᱤᱧ ᱜᱮᱭᱟ ᱛᱚ ᱪᱤᱠᱟᱹᱛᱮ ᱚᱱᱠᱟ ᱠᱟ ᱦᱩᱭᱩᱜ ᱠᱟᱱᱟ ᱚᱱᱟᱜᱮ ᱵᱟᱹᱧ ᱵᱩᱡᱽ ᱫᱟᱲᱮᱭᱟᱜ ᱠᱟᱱᱟ
ᱚᱱᱟ ᱯᱩᱡᱟᱹ ᱦᱤᱞᱳᱜ ᱫᱷᱟᱹᱵᱤᱡ ᱤᱧ ᱨᱚᱲᱮᱫ ᱛᱟᱦᱮᱱᱟ
ᱦᱮᱸ ᱦᱮᱸ ᱟᱪᱪᱷᱟ ᱢᱮᱱ ᱛᱟᱞᱟᱝ ᱢᱮ ᱯᱩᱡᱟᱹ ᱦᱤᱞᱳᱜ ᱰᱟᱺᱜᱩᱭᱟᱹ ᱠᱚᱲᱟ ᱠᱚ
ᱰᱟᱹᱝᱜᱩᱭᱟᱹ ᱠᱚᱲᱟ ᱞᱮ ᱪᱟᱞᱟᱜ ᱠᱟᱱ ᱛᱟᱦᱮᱱᱟ ᱚᱱᱟ ᱤᱭᱟᱹ ᱟᱹᱜᱩ ᱠᱟᱨᱟᱢ ᱰᱷᱟᱹᱨ ᱟᱹᱜᱩ ᱟᱨ ᱚᱱᱟ ᱥᱚᱸᱜᱮ ᱜᱮᱞᱮ ᱟᱹᱜᱩᱭᱟ ᱟᱨ ᱱᱮᱛᱟᱨ ᱫᱚ ᱡᱟᱹᱥᱛᱤ ᱵᱟᱠᱚᱪᱟᱜ ᱠᱟᱱᱟ ᱞᱮᱠᱤᱱ ᱞᱟᱦᱟ ᱛᱮᱫᱚ ᱛᱩᱢᱫᱟᱜ ᱴᱟᱢᱟᱠ ᱞᱟᱹᱭ ᱛᱮ ᱪᱟᱞᱟᱜ ᱠᱟᱱ ᱛᱟᱦᱮᱱᱟ ᱟᱞᱮ ᱰᱟᱹᱨ ᱞᱮ ᱟᱹᱜᱩᱭᱟ ᱟᱨ ᱚᱸᱰᱮᱞᱮ ᱠᱟᱜ ᱦᱟᱨ ᱞᱮ ᱵᱤᱡᱟ ᱟᱨ ᱩᱱᱠᱩ ᱩᱱᱠᱩ ᱠᱩᱲᱤ ᱦᱚᱯᱚᱱ ᱫᱚ ᱪᱤᱠᱟᱹᱭᱟᱠᱚ ᱩᱱᱠᱩ ᱫᱚᱠᱚ ᱪᱟᱞᱟᱣᱮᱱ ᱜᱮᱠᱚ ᱡᱚᱵᱮᱱ ᱜᱮᱠᱚ ᱢᱟᱱᱮ ᱩᱱᱠᱩ ᱫᱚ ᱪᱟᱞᱟᱣᱮᱱ ᱜᱮᱠᱚ ᱠᱚ ᱡᱚᱵᱮᱜ ᱞᱟᱹᱜᱤᱫ ᱟᱨ ᱚᱱᱛᱮ ᱠᱷᱚᱱ ᱜᱮ ᱵᱟᱦᱟ ᱵᱟᱦᱟ ᱥᱮᱫ ᱠᱚ ᱪᱟᱞᱟᱜᱼᱟ ᱵᱟᱦᱟ ᱫᱚ ᱮᱥᱯᱮᱥᱟᱞ ᱫᱚ ᱪᱮᱫ ᱛᱟᱦᱮᱱᱟ ᱚᱱᱟ ᱦᱩᱲᱩ ᱡᱮ ᱵᱟᱝ ᱢᱟᱱᱮ ᱠᱚᱯᱮ ᱵᱟᱲᱟ ᱠᱚᱜᱣᱟ
ᱦᱮᱸ ᱦᱮᱸ ᱦᱮᱸ
ᱚᱱᱟ ᱠᱚ ᱟᱨ ᱮᱢᱟᱱ ᱛᱮᱭᱟᱜ ᱠᱚ ᱛᱟᱦᱮᱱᱟ ᱞᱮᱠᱤᱱ ᱮᱥᱯᱮᱥᱟᱞ ᱚᱱᱟ ᱫᱚ ᱛᱟᱦᱮᱱ ᱜᱮᱭᱟ ᱚᱱᱟ ᱠᱚ ᱦᱮᱡ ᱮᱱᱜᱤ ᱟᱨ ᱚᱱᱟᱜᱮ ᱚᱱᱟ ᱟᱠᱷᱚᱲᱟ ᱠᱷᱚᱨᱚᱪ ᱡᱟᱦᱟᱸᱞᱮ ᱟᱞᱮ ᱞᱮ ᱵᱤᱫᱽ ᱚᱸᱰᱮ ᱠᱚ ᱡᱟᱨᱣᱟᱭᱮᱱ ᱜᱮᱭᱟ ᱚᱸᱰᱮ ᱠᱚ ᱵᱤᱫ ᱠᱮᱫ ᱜᱮ ᱚᱸᱰᱮ ᱠᱚ ᱯᱩᱡᱟ ᱠᱮᱫ ᱜᱮ ᱫᱷᱤᱨᱮ ᱫᱷᱤᱨᱮ
ᱦᱮᱸ
ᱟᱨ ᱜᱚᱢᱠᱮ ᱟᱪᱠᱟᱜᱮ ᱟᱞᱮ ᱚᱱᱛᱮ ᱫᱚ ᱟᱞᱮ ᱫᱚ ᱥᱮ ᱩᱱᱠᱩ ᱠᱚ ᱫᱩᱲᱩᱵ ᱠᱟᱱᱟ ᱩᱱᱸᱰᱮ ᱫᱚ ᱟᱞᱮ ᱫᱚ ᱚᱱᱟ ᱠᱨᱢᱟ ᱫᱚᱨᱢᱟ ᱩᱱ ᱫᱚ ᱠᱟᱦᱟᱱᱤ ᱟᱞᱮ
ᱚ ᱢᱟᱱᱮ ᱵᱤᱱᱛᱤ ᱞᱮᱠᱟ ᱟᱨ ᱪᱮᱫ ᱠᱟᱨᱟᱢ ᱵᱤᱱᱛᱤ ᱡᱟᱦᱟᱸ ᱠᱚ ᱢᱮᱛᱟᱜ ᱠᱟᱱ ᱦᱳᱭ ᱚᱱᱟ ᱟᱪᱪᱷᱟ ᱜᱚᱝᱠᱮ ᱡᱟᱦᱟᱸ ᱞᱮᱠᱟᱢ ᱢᱮᱱ ᱠᱮᱫ ᱠᱟᱨᱟᱢ ᱵᱤᱱᱛᱤ ᱥᱮ ᱜᱚᱝᱠᱮ ᱠᱟᱨᱟᱢ ᱵᱤᱱᱛᱤ ᱫᱚ ᱤᱧ ᱫᱚ ᱦᱟᱸᱜ ᱵᱟᱹᱧ ᱟᱸᱡᱚᱢ ᱠᱟᱫᱟ ᱜᱚᱝᱠᱮ ᱛᱚ ᱟᱢ ᱚᱱᱟ ᱠᱟᱨᱟᱢ ᱵᱤᱱᱛᱤ ᱵᱟᱨᱮᱛᱮᱢ ᱵᱟᱲᱟᱭ ᱟᱪᱮ ᱡᱟᱦᱟᱸ ᱞᱮᱠᱟ ᱜᱮ ᱢᱟᱱᱮ ᱟ ᱪᱮ ᱠᱷᱟᱴᱚ ᱢᱟᱪᱷᱟᱛᱮ ᱞᱟᱹᱭᱟᱹᱧ ᱛᱟᱞᱟᱝ ᱢᱮ ᱱᱟᱫᱩ
ᱦᱮᱸ ᱚᱱᱟ ᱫᱚᱞᱮ ᱢᱮᱱᱟ ᱠᱤ ᱡᱚᱠᱷᱚᱱ ᱡᱠᱷᱚᱱ ᱩᱱᱠᱤᱱ ᱠᱤᱱ ᱛᱟᱦᱮᱸᱞᱱᱟ ᱠᱟᱨᱢᱟ ᱫᱷᱟᱨᱢᱟ ᱩᱱ ᱠᱤᱱ ᱪᱮᱫ ᱞᱮᱠᱟ ᱯᱟᱹᱦᱤᱞ ᱠᱤᱱ ᱠᱚᱨᱟᱣ ᱞᱮᱫᱟ ᱦᱸ ᱚᱱᱟ ᱵᱟᱨᱮ ᱛᱮᱜᱮ ᱢᱮᱱᱟᱜᱼᱟ ᱛᱚ ᱚᱱᱟ ᱫᱚ ᱛᱟ ᱡᱟᱹᱥᱛᱤ ᱧᱚᱜᱚᱜ ᱠᱟᱱ ᱜᱮᱭᱟ ᱚᱱᱟ ᱫᱚ ᱪᱤᱠᱟᱹᱜ ᱠᱟᱱᱟ ᱠᱤ ᱩᱱᱠᱤᱱ ᱡᱚᱠᱷᱚᱱ ᱠᱤᱱ ᱫᱷᱚᱨᱢᱚ ᱟᱨ ᱠᱚᱨᱢᱚ ᱚᱱᱟ ᱫᱚ ᱡᱟᱫᱟ ᱮᱥᱯᱮᱥᱟᱞ ᱥᱮᱠᱟᱨᱢ ᱟᱨ ᱫᱷᱟᱱ ᱵᱟᱨᱟᱝ
ᱦᱮᱸ
ᱦᱮᱸ ᱛᱚ ᱩᱱᱠᱤᱱ ᱠᱟᱨᱢᱩ ᱟᱨ ᱫᱷᱚᱨᱢᱮ ᱵᱟᱱᱟᱨ ᱵᱚᱭᱦᱟ ᱩᱱᱠᱤᱱ ᱜᱮ ᱚᱠᱟ ᱞᱮᱠᱟ ᱢᱤᱫᱴᱮᱱ ᱫᱚᱭ ᱠᱚᱨᱢ ᱮᱫᱟ ᱟᱨ ᱢᱤᱫᱴᱮᱡ ᱫᱚᱭ ᱫᱷᱚᱨᱢᱚᱭ ᱮᱟ ᱩᱱᱠᱤᱱ ᱵᱟᱨᱮ ᱛᱮᱜᱮ ᱚᱱᱟ ᱠᱟᱹᱦᱱᱤ ᱫᱚ ᱢᱚᱬᱮ ᱞᱮ ᱞᱟᱹᱭ ᱮᱫᱟ ᱚᱱᱟ ᱫᱷᱤᱨᱮ ᱫᱷᱤᱨᱮ ᱪᱮᱫ ᱞᱮᱠᱟ ᱞᱮᱠᱟ ᱪᱟᱞᱟᱜ ᱦᱤᱡᱩᱜ ᱠᱟᱱᱟ
ᱟᱨ ᱦᱤᱡᱩᱜ ᱠᱷᱚᱲᱤᱡ ᱡᱚᱠᱷᱚᱱ ᱚᱱᱟ ᱥᱮᱨᱢᱟ ᱡᱮ ᱡᱚᱠᱷᱚᱱ ᱠᱚ ᱟᱹᱜᱩᱭ ᱠᱟᱱᱟ ᱚᱱᱟ ᱥᱺᱜᱤᱧ ᱠᱷᱚᱱ ᱩᱱᱨᱮᱜᱮ ᱚᱱᱟ ᱫᱚ ᱵᱟᱦᱟ ᱡᱮᱠᱷᱚᱱ ᱠᱩ ᱠᱩ ᱵᱤᱴᱤ ᱜᱤᱫᱟᱹᱨ ᱛᱮᱠᱚ ᱤᱫᱤᱭᱮᱜ ᱠᱟᱱᱟ ᱥᱮ ᱩᱱᱠᱩ ᱚᱱᱟ ᱚᱸᱰᱮ ᱠᱚ ᱰᱭᱨᱮᱜ ᱠᱩ ᱮᱢ ᱤᱫᱤᱭᱮᱫ ᱠᱟᱱᱟ ᱠᱚ ᱟᱨ ᱚᱱᱠᱟ ᱚᱱᱠᱟ ᱛᱮᱜᱮ ᱫᱷᱤᱨᱮ ᱫᱷᱤᱨᱮ ᱪᱟᱞᱟᱜ ᱠᱟᱱᱟ ᱟᱨ ᱩᱱᱠᱩ ᱡᱮ ᱵᱤᱴᱤ ᱛᱮᱠᱚ ᱚᱱᱟ ᱡᱮ ᱯᱩᱡᱟᱹ ᱵᱟᱠᱷᱨᱟ ᱯᱨᱚᱥᱟᱫ ᱠᱚ ᱚᱱᱟ ᱟᱞᱮ ᱫᱚᱞᱮ ᱯᱤᱴᱷᱟᱹ ᱠᱟᱜ ᱠᱟᱱᱟ ᱠᱚ ᱱᱚᱛᱮ ᱫᱚ ᱟᱞᱮ ᱥᱮᱱ ᱯᱤᱴᱷᱟ ᱠᱚ ᱛᱮ ᱚᱱᱟ ᱟᱠᱷᱨᱤ ᱠᱚ ᱛᱟᱦᱮᱱ ᱠᱟᱱᱟ ᱤᱭᱟᱹ ᱨᱮᱱᱟᱜ ᱠᱷᱤᱨᱟ ᱠᱚᱨᱮᱱᱟᱜ ᱚᱱᱟ ᱠᱚᱜᱮ ᱯᱩᱡᱟᱹ ᱠᱮ ᱵᱟᱫ ᱚᱱᱟᱠᱮ ᱟᱫᱚ ᱫᱷᱤᱨᱮ ᱫᱷᱤᱨᱮ ᱦᱟᱹᱴᱤᱝ ᱤᱫᱤ ᱮᱫ ᱠᱚᱜᱮᱭᱟ ᱟᱫ ᱴᱚᱰᱚ ᱠᱚᱫᱚᱠᱚ ᱡᱚᱦᱟᱨ ᱤᱸᱫᱤᱭᱟ ᱠᱟᱹᱴᱤᱡ ᱠᱚᱫᱚ ᱚᱱᱠᱟᱜ ᱜᱮ ᱟᱭᱩ ᱫᱚ ᱟᱭᱩ ᱫᱚ ᱟᱫᱚ ᱡᱚᱛᱩ ᱥᱚᱸᱜᱮ ᱡᱚᱛᱚ ᱠᱚ ᱯᱩᱡᱟᱹ ᱵᱟᱲᱟ ᱠᱚᱣᱟ ᱫᱟᱠᱟ ᱠᱚᱠᱚ ᱡᱚᱢ ᱵᱟᱲᱟ ᱜᱮ ᱩᱱ ᱫᱚ ᱟ ᱟᱫᱚ ᱠᱩᱲᱤᱤᱫᱨᱟ ᱠᱚ ᱮᱱᱮᱡ ᱠᱚ ᱚᱸᱰᱮ ᱠᱚ ᱫᱷᱚᱨᱟᱭᱮᱱ ᱜᱮᱭᱟ ᱟᱠᱷᱲᱟ ᱨᱮ ᱛᱩᱢᱫᱟᱜ ᱴᱟᱢᱟᱠ ᱠᱚ ᱞᱟᱹᱭᱭᱟ ᱟᱫᱚ ᱡᱚᱛᱚ ᱠᱚᱫᱚ ᱨᱟᱹᱥᱠᱟᱹ ᱨᱚᱢᱚᱡᱽ ᱠᱮᱫ ᱜᱮᱞᱮ
ᱦᱳᱭ ᱦᱳᱭ ᱦᱳᱭ
ᱟᱯᱮ ᱫᱚ ᱱᱚᱝᱠᱟ ᱫᱚ ᱵᱟᱝ ᱜᱟᱱᱚᱜᱼᱟ ᱯᱮᱭᱟ
ᱦᱳᱭ ᱜᱚᱝᱠᱮ ᱧᱮᱞ ᱠᱟᱜ ᱠᱚᱜᱤᱧ ᱡᱮ ᱦᱤᱞᱳᱜ ᱚᱱᱮ ᱡᱟᱦᱟᱸᱮ ᱞᱮᱠᱟᱢ ᱢᱮᱱ ᱠᱮᱫ ᱚᱱᱟ ᱠᱟᱨᱟᱢ ᱠᱚ ᱵᱤᱫ ᱠᱮᱫ ᱜᱮ ᱛᱟᱨᱯᱚᱨᱮ ᱯᱩᱡᱟᱹ ᱵᱟᱲᱟ ᱠᱟᱛᱮᱮᱫ ᱤᱱᱟᱹ ᱛᱟᱭᱚᱢ ᱟᱹᱭᱩᱵ ᱵᱮᱲᱟ ᱫᱚ ᱠᱟᱨᱟᱢ ᱠᱚ ᱫᱚᱱᱟ᱾
ᱮᱱᱮᱡ ᱡᱟᱠᱚ
ᱮᱱᱮᱡ ᱟᱠᱚ ᱴᱟᱢᱟᱠ ᱛᱩᱢᱫᱟᱜ ᱟᱛᱮᱜ ᱮᱱᱮᱡ ᱥᱮᱨᱮᱧ ᱟᱠᱚ ᱱᱚᱝᱠᱟ ᱥᱮᱜ ᱱᱚᱝᱠᱟ ᱜᱮᱛᱚ ᱜᱚᱝᱠᱮ
ᱦᱮᱸ ᱦᱮᱸ ᱦᱮᱸ ᱟᱫᱚ ᱚᱱᱟ ᱨᱟᱹᱥᱠᱟᱹ ᱡᱮ ᱞᱟᱜᱽᱲᱮ ᱠᱚ ᱞᱟᱜᱟᱣᱟ ᱪᱮᱫ ᱠᱚᱠᱚ ᱞᱟᱜᱟᱣᱟ᱾
ᱦᱳᱭ ᱦᱳᱭ ᱠᱟᱨᱟᱢ ᱨᱮᱦᱚᱸ ᱛᱚ ᱞᱟᱜᱽᱲᱮ ᱫᱚ ᱮᱱᱮᱡ ᱜᱮᱭᱟ ᱥᱮ
ᱦᱩᱸ ᱦᱩᱸ ᱦᱩᱸ ᱴᱷᱤᱠ ᱜᱮᱭᱟ ᱜᱚᱢᱠᱮ ᱛᱷᱚᱲᱟ ᱱᱚᱝᱠᱟ ᱜᱮᱞᱟᱝ ᱨᱚᱯᱚᱲᱟ ᱛᱷᱚᱲᱟ ᱥᱚᱢᱚᱭ ᱦᱚᱸ ᱦᱩᱭᱩᱜ ᱠᱟᱱ ᱛᱟᱞᱟᱝᱟ ᱦᱮᱸ ᱥᱮ ᱴᱷᱤᱠ ᱜᱮ ᱴᱷᱤᱠ